ᱦᱮᱸ
ᱦᱩᱸ ᱦᱩᱸ ᱟᱸᱡᱚᱢᱚᱜ ᱠᱟᱱᱟ
ᱦᱮᱸ ᱦᱮᱸ ᱦᱮᱸ ᱢᱟ ᱞᱟᱹᱭ ᱛᱟᱞᱟᱝ ᱞᱟᱹᱭ ᱢᱮ ᱛᱟᱦᱚᱞᱮ ᱪᱮᱫ ᱤᱫᱤ ᱠᱟᱛᱮ ᱦᱤᱛᱚᱜ ᱫᱚ ᱜᱟᱞᱢᱟᱨᱟᱣ ᱦᱩᱭᱩᱜᱼᱟ
ᱟ ᱫᱟᱬᱟᱱ ᱚᱠᱟ ᱠᱚᱨᱮ ᱵᱤᱱ ᱪᱟᱞᱟᱣ ᱵᱟᱲᱟ ᱟᱠᱟᱱᱟ ᱫᱟᱬᱟᱱ ᱫᱚ
ᱟᱹᱞᱤᱧ ᱫᱚ ᱫᱟᱬᱟᱱ ᱫᱚ ᱦᱟᱸᱜᱼᱟ ᱪᱟᱞᱟᱣ ᱵᱟᱲᱟ ᱟᱠᱟᱱ ᱜᱮᱭᱟ ᱞᱤᱧ ᱱᱚᱱᱛᱮ ᱟᱞᱮ ᱥᱮᱫ ᱫᱚ ᱫᱚ ᱚᱱᱛᱮ ᱥᱤᱞᱫᱟᱹ ᱯᱟᱛᱟ ᱢᱮᱱᱟᱜᱼᱟ ᱥᱟᱶᱛᱮ ᱵᱚᱨᱚ ᱯᱟᱛᱟ ᱥᱟᱶᱛᱮ ᱚᱸᱜᱼᱚᱭ ᱜᱟᱯᱟ ᱢᱮᱭᱟᱝ ᱵᱩᱨᱩ ᱵᱚᱸᱜᱟ
ᱟᱪᱪᱷᱟ ᱵᱩᱨᱩ ᱵᱚᱸᱜᱟ ᱫᱚ ᱛᱤᱥᱚᱜ ᱯᱟᱲᱟᱜ ᱠᱟᱱᱟ ᱜᱟᱯᱟ ᱥᱮ ᱢᱤᱭᱟᱝ
ᱵᱩᱨᱩ ᱵᱚᱸᱜᱟ ᱫᱚ ᱟ ᱵᱟᱨ ᱫᱤᱱ ᱦᱩᱭᱩᱜᱼᱟ ᱮᱸ
ᱫᱤᱱ ᱦᱤᱞᱳᱜ ᱵᱩᱨᱩ ᱠᱚ ᱫᱮᱡᱚᱜᱼᱟ
ᱵᱩᱨᱩ ᱫᱤᱱ ᱫᱚ ᱵᱟᱨ ᱫᱤᱱ ᱜᱮ ᱠᱚ ᱫᱮᱡᱚᱜᱼᱟ ᱯᱳᱭᱞᱳ ᱫᱤᱱ ᱦᱤᱞᱳᱜ ᱫᱚ ᱮᱸ ᱯᱩᱡᱟᱹ ᱦᱩᱭᱩᱜᱼᱟ ᱦᱮᱸ ᱦᱮᱸ ᱥᱚᱱᱤ ᱵᱟᱨ ᱨᱚᱵᱤ ᱵᱟᱨ ᱛᱚ ᱯᱩᱡᱟᱹ ᱫᱚ ᱦᱩᱭᱩᱜᱼᱟ ᱨᱚᱜ ᱮᱸ ᱡᱟᱥᱛᱤ ᱫᱚ ᱦᱟᱸᱜ ᱮᱸ ᱥᱚᱸ ᱤᱭᱟᱹ ᱨᱚᱵᱤᱵᱟᱨ ᱦᱤᱞᱳᱜ ᱠᱚ ᱪᱟᱞᱟᱜᱼᱟ ᱯᱩᱡᱟᱹ ᱫᱚ ᱥᱚᱱᱤᱵᱟᱨ ᱛᱚ ᱨᱚᱵᱤᱵᱟᱨ ᱦᱤᱞᱳᱜ ᱠᱚ ᱪᱟᱞᱟᱜᱼᱟ ᱯᱩᱡᱟᱹ ᱫᱤᱱ ᱦᱤᱞᱳᱜ ᱫᱚ ᱡᱟᱦᱟᱸᱭ ᱠᱚ ᱟᱸ ᱯᱩᱡᱟᱹ ᱠᱚ ᱮᱢᱟ ᱩᱝᱠᱩ ᱠᱚᱜᱮ ᱦᱟᱸᱜ ᱠᱚ ᱪᱟᱞᱟᱜᱼᱟ ᱟᱨ ᱫᱤᱛᱤᱭᱚ ᱫᱤᱱ ᱦᱤᱞᱳᱜ ᱫᱚ ᱵᱤᱥᱤ ᱧᱮᱞ ᱠᱚ ᱦᱩᱭᱩᱜᱼᱟ ᱛᱟᱯᱚᱨᱮ ᱚᱱᱟ ᱥᱟᱶᱛᱮ ᱚᱱᱟ ᱯᱟᱲᱟᱜᱷᱟᱴ
ᱦᱮᱸ ᱦᱮᱸ ᱢᱟᱱᱮ ᱚᱸᱰᱮ ᱠᱷᱚᱱ ᱟᱬᱜᱚ ᱠᱟᱛᱮᱜ ᱵᱟᱲᱟ ᱜᱷᱟᱴ ᱨᱮᱠᱚ ᱮᱱᱮᱡᱟ ᱛᱟᱭᱛᱚ
ᱦᱳᱭ ᱦᱳᱭ ᱦᱳᱭ ᱦᱳᱭ ᱦᱳᱭ ᱚᱱᱟ ᱫᱤᱛᱤᱭᱚ ᱫᱤᱛᱤᱭᱚ ᱫᱤᱱ ᱦᱤᱞᱳᱜ
ᱚ, ᱛᱟᱦᱞᱮ ᱨᱚᱵᱤ ᱵᱟᱨ ᱜᱮ ᱯᱟᱲᱟᱜ ᱠᱟᱱᱟ ᱢᱟᱱᱮ ᱟᱞᱮ ᱥᱮᱜ ᱱᱚᱛᱮ ᱠᱷᱚᱱ ᱠᱷᱚᱱ ᱞᱮ ᱪᱟᱞᱟᱜ ᱞᱟᱹᱜᱤᱜ ᱢᱮᱱᱠᱷᱟᱱ ᱚᱠᱟ ᱫᱤᱱ ᱞᱮ ᱪᱟᱞᱟᱜᱼᱟ ᱵᱟᱝᱞᱮ ᱵᱩᱡᱽ ᱫᱟᱲᱮᱭᱟᱜ ᱠᱟᱱᱟ, ᱟᱨ ᱦᱚᱲ ᱠᱚ ᱠᱩᱞᱤ ᱵᱟᱲᱟ ᱦᱩᱭᱩᱜ ᱠᱟᱱᱟ ᱚᱱᱟ ᱛᱤᱥᱚᱜ ᱚᱱᱟ ᱫᱤᱱ ᱫᱚ ᱛᱤᱥᱚᱜ ᱟ. ᱴᱷᱤᱠ ᱴᱷᱟᱠ ᱵᱟᱝᱠᱚ ᱞᱟᱹᱭᱟ ᱚᱠᱚᱭ ᱠᱚᱫᱚ ᱠᱚ ᱞᱟᱹᱭᱫᱟ ᱜᱟᱯᱟ ᱥᱮᱱᱚᱜ ᱯᱮ ᱚᱠᱚᱭ ᱠᱚᱫᱚ ᱠᱚ ᱞᱟᱹᱭᱫᱟ ᱢᱮᱭᱟᱝ ᱥᱮᱱᱚᱜ ᱯᱮ ᱚᱱᱟ ᱴᱷᱤᱠ ᱴᱷᱟᱠ ᱢᱟᱱᱮ ᱫᱤᱱ ᱴᱟᱜ ᱵᱟᱝ ᱵᱩᱡᱩᱜ ᱠᱟᱱ ᱛᱟᱦᱮᱸᱜ
ᱦᱳᱭ ᱚᱱᱟ ᱵᱚ ᱡᱮᱦᱮᱛᱩ ᱯᱩᱡᱟᱹ ᱦᱩᱭᱩᱜᱼᱟ ᱯᱩᱡᱟᱹ ᱯᱚᱨᱮᱨ ᱫᱤᱱ ᱦᱤᱞᱳᱜ ᱦᱚᱲ ᱫᱚ ᱵᱤᱥᱤ ᱠᱚ ᱪᱟᱞᱟᱜᱼᱟ ᱥᱮᱫᱤᱱ ᱦᱤᱞᱳᱜ ᱠᱟᱱᱟ ᱯᱟᱲᱟᱜᱷᱟᱴ ᱯᱟᱛᱟ ᱞᱟᱹᱭᱤᱜ ᱦᱟᱸᱜ ᱵᱤᱥᱤ ᱫᱚ ᱮᱸ ᱦᱚᱲ ᱫᱚᱠᱚ ᱪᱟᱞᱟᱜ ᱜᱮᱭᱟ ᱪᱮᱫᱟᱜ ᱥᱮ ᱚᱸᱰᱮ ᱮᱱᱮᱡᱽ ᱮᱱᱮᱡ ᱥᱮᱨᱮᱧ ᱦᱩᱭᱩᱜᱼᱟ ᱥᱮ, ᱚᱱᱟᱛᱮ ᱩᱱᱦᱤᱞᱳᱜ ᱪᱤᱠᱚ ᱪᱟᱞᱟᱜ-ᱟᱢ
ᱛᱟᱦᱞᱮ ᱟᱹᱵᱤᱱ ᱵᱤᱱ ᱥᱮᱱᱚᱜ ᱜᱮᱭᱟ ᱥᱮ ᱵᱟᱝ
ᱟᱻ ᱦᱮᱸ ᱪᱟᱞᱟᱣ ᱵᱟᱲᱟ ᱫᱚ ᱦᱩᱭ ᱠᱟᱱ ᱜᱮᱭᱟ ᱟᱨ ᱱᱤᱭᱟᱹ ᱵᱟᱨ ᱫᱚ ᱦᱟᱯᱮ ᱪᱮᱜ ᱪᱤᱠᱟᱹᱜ ᱠᱟᱱᱟ ᱧᱮᱞ ᱦᱩᱭ ᱞᱮᱝᱜᱮ ᱦᱮᱸ ᱟᱫᱚ ᱟᱞᱮ ᱫᱚ ᱦᱟᱸᱜ ᱟᱸ ᱥᱳᱨ ᱧᱚᱜ ᱜᱮᱭᱟᱞᱮ ᱛᱚ ᱚᱱᱟ ᱠᱷᱟᱹᱛᱤᱨ ᱛᱮ ᱟᱫᱚ ᱪᱟᱞᱟᱣ ᱦᱚᱸ ᱦᱩᱭᱩᱜ ᱵᱟᱝ ᱨᱮᱦᱚᱸ ᱟᱞᱮᱚ ᱟᱫᱚ ᱪᱟᱞᱟᱣ ᱵᱟᱲᱟ ᱦᱮᱡ ᱦᱩᱭᱩᱜ ᱠᱟᱱᱟ ᱛᱚ ᱢᱟᱱᱮ ᱩᱱᱟᱹ ᱴᱟ ᱫᱚ ᱤᱭᱟᱹ ᱫᱚ ᱵᱟᱹᱱᱩᱜᱼᱟ ᱛᱟᱯᱚᱨᱮ ᱫᱮᱤᱠᱤᱭ ᱫᱟᱜᱽ ᱡᱩᱫᱤ ᱟᱨᱚ ᱚᱝᱠᱟ ᱠᱚ ᱦᱩᱭᱩᱜ ᱠᱷᱟᱱ ᱱᱚᱣᱟ ᱫᱚ ᱡᱷᱚᱛᱚ ᱦᱚᱲ ᱛᱚ ᱪᱟᱞᱟᱣ ᱥᱚᱢᱵᱷᱚᱵᱽ ᱵᱟᱝ ᱠᱟᱱᱟ ᱚᱲᱟᱜ ᱨᱮᱱ ᱦᱚᱸᱠᱚ ᱪᱟᱞᱟᱜᱼᱟ ᱵᱟᱵᱟ ᱛᱟᱠᱚ ᱢᱟ ᱛᱟᱠᱚ ᱛᱟᱦᱚᱞᱮ ᱛᱟᱸᱦᱮᱱ ᱩᱱ ᱫᱚ ᱧᱮᱞ ᱦᱩᱭᱩᱜᱼᱟ ᱡᱩᱫᱤ ᱦᱟᱸᱜ ᱚᱝᱠᱟ ᱜᱮ ᱜᱟᱛᱮ ᱜᱤᱫᱽᱨᱟᱹ ᱠᱚᱠᱚ ᱧᱟᱢ, ᱧᱟᱢᱚᱜ ᱠᱷᱟᱱ ᱩᱱᱫᱚ
ᱛᱟᱞᱦᱮ ᱦᱮᱸ, ᱟᱞᱮ ᱦᱚᱸ ᱢᱚᱱᱮᱭ ᱫᱟᱞᱮ ᱛᱚ ᱥᱮᱱᱚᱜ-ᱟ ᱞᱮ, ᱟᱫᱚ ᱱᱚᱱᱛᱮ ᱠᱷᱚᱱ ᱫᱚ ᱟᱹᱰᱤ ᱥᱟᱺᱜᱤᱱ ᱜᱮᱭᱟ ᱥᱮ ᱟᱫᱚ ᱜᱟᱹᱰᱤᱛᱮ ᱥᱮᱱ ᱵᱷᱟᱜᱮᱭᱟ
ᱚᱝᱠᱟᱜ ᱜᱮ ᱫᱟᱬᱟᱱ ᱫᱚ ᱦᱮᱸ, ᱥᱩᱨ ᱨᱮᱱᱟᱜ ᱡᱤᱱᱤᱥ ᱫᱚ ᱵᱷᱟᱜᱮ ᱵᱟᱝ ᱧᱮᱞᱚᱜᱼᱟ ᱡᱮᱢᱚᱱ ᱟᱞᱮ ᱫᱚ ᱥᱩᱨ ᱨᱮ ᱟᱞᱮ ᱫᱚ ᱦᱟᱸᱜ ᱢᱤᱫ ᱫᱷᱟᱣ ᱵᱟᱨ ᱫᱷᱟᱣ ᱵᱟᱜᱟᱣ ᱛᱮᱜᱮ ᱟᱫᱚ ᱚᱱᱮ ᱟᱫᱚ ᱵᱟᱝ ᱪᱟᱞᱟᱜ ᱦᱩᱭᱩᱜᱼᱟ ᱟᱨᱚ ᱦᱚᱲ ᱠᱚᱫᱚ ᱦᱟᱱᱮ ᱥᱟᱺᱜᱤᱧ ᱥᱟᱺᱜᱤᱧ ᱨᱮᱱ ᱦᱚᱲ ᱠᱚ ᱦᱤᱡᱩᱜᱼᱟ ᱩᱝᱠᱩ ᱫᱚ ᱵᱟᱨ ᱫᱷᱟᱣ ᱯᱮ ᱫᱷᱟᱣ ᱦᱮᱸ ᱧᱮᱞ ᱟᱫᱚ ᱟᱞᱮ ᱫᱚ‌ ᱚᱱᱮ ᱥᱩᱨ ᱨᱮᱛᱚ ᱦᱮᱸ ᱦᱮᱸ
ᱟᱹᱰᱤ ᱥᱟᱺᱜᱤᱧ ᱥᱟᱺᱜᱤᱧ ᱦᱚᱲ ᱠᱚᱠᱚ ᱦᱤᱡᱩᱜᱼᱟ ᱵᱟᱥ ᱠᱚ ᱨᱤᱡᱟᱹᱵᱷ ᱠᱟᱛᱮ ᱠᱚ ᱦᱤᱡᱩᱜᱼᱟ ᱩᱝᱠᱩ ᱵᱟᱨ ᱯᱮ ᱫᱤᱱ ᱫᱷᱚᱨᱮ ᱛᱟᱦᱞᱮ‌ ᱟᱵᱚ ᱫᱚ ᱱᱚᱰᱮ ᱠᱟᱴ ᱢᱤᱫ ᱫᱤᱱ ᱥᱮ ᱵᱟᱨᱥᱤᱝ ᱜᱮ ᱵᱟᱝ ᱤᱭᱟᱹᱜ ᱠᱟᱱᱟ ᱢᱚᱱᱮ ᱦᱩᱭᱩᱜ ᱠᱟᱱᱟ ᱡᱮ ᱟᱹᱰᱤ ᱵᱤᱨᱟᱴ ᱥᱟᱺᱜᱤᱧ ᱜᱮᱭᱟ ᱪᱟᱞᱟᱣ ᱛᱮᱜᱮᱢ ᱞᱟᱸᱜᱟ ᱪᱟᱵ ᱜᱟ ᱟᱨᱦᱚᱸ ᱵᱩᱨᱩ ᱫᱮᱡᱚᱜ ᱢᱮ ᱛᱟᱦᱞᱮ ᱦᱩᱭ ᱟᱠᱟᱱᱟ, ᱚᱱᱟ ᱠᱚ ᱩᱭᱦᱟᱹᱨ ᱪᱤᱱᱛᱟᱹ ᱛᱮᱜᱮ ᱢᱟᱱᱮ
ᱦᱳᱭ ᱦᱳᱭ ᱦᱳᱭ, ᱦᱳᱭ ᱛᱟᱦᱞᱮ ᱦᱳᱭ ᱚᱸᱰᱮ ᱵᱷᱟᱜᱤ ᱜᱮ ᱫᱚᱥᱟᱨ ᱫᱤᱱ ᱦᱤᱞᱳᱜ ᱜᱮ ᱦᱩᱭᱩᱜᱼᱟ ᱯᱳᱭᱞᱳ ᱫᱤᱱ ᱦᱤᱞᱳ ᱫᱚ ᱚᱱᱮ ᱯᱩᱡᱟᱹ ᱯᱩᱡᱟᱹ ᱠᱚᱦᱚᱸ ᱠᱚ ᱪᱟᱞᱟᱜ ᱜᱮᱭᱟ ᱟᱨ ᱢᱤᱫ ᱩᱱᱟᱹᱜ ᱫᱚ ᱫᱤᱠᱩ ᱠᱚᱜᱮ ᱵᱮᱥᱤ ᱯᱳᱭᱞᱳ ᱫᱤᱱ ᱦᱤᱞᱳ ᱫᱚᱠᱚ ᱪᱟᱞᱟᱜᱼᱟ ᱯᱩᱡᱟᱹ ᱠᱚ ᱢᱮᱱᱟᱜ ᱛᱟᱠᱚᱣᱟ ᱛᱚ ᱛᱟᱯᱚᱨᱮ ᱩᱝᱠᱩ ᱯᱩᱡᱟᱹ ᱠᱚᱠᱚ ᱮᱢᱟ ᱥᱮ ᱚᱸᱰᱮ ᱨᱚᱲ ᱵᱟᱲᱟᱭ ᱨᱚᱲ ᱵᱟᱲᱟ ᱞᱟᱹᱜᱤᱫ ᱦᱚᱸ ᱥᱮᱫᱤᱱ ᱦᱤᱞᱳ ᱜᱮᱠᱚ ᱪᱟᱞᱟᱜᱼᱟ ᱟᱨ ᱫᱤᱛᱤᱭᱚ ᱫᱤᱱ ᱦᱤᱞᱳᱜ ᱫᱚ ᱯᱩᱡᱟᱹ ᱫᱚ ᱵᱟᱝ ᱦᱩᱭᱩᱜᱼᱟ ᱟᱫᱚ ᱛᱟᱦᱮᱸ ᱫᱚᱠᱚ ᱛᱟᱦᱮᱱᱟ ᱨᱚᱲ ᱵᱟᱲᱟ ᱫᱚ ᱜᱟᱱᱚᱜᱼᱟ ᱫᱤᱛᱤᱭᱚ ᱫᱤᱱ ᱦᱤᱞᱚᱜ ᱫᱚ
ᱢᱮ ᱚᱱᱟ, ᱚᱱᱟ ᱵᱩᱨᱩ ᱥᱟᱭᱤᱰ ᱥᱮᱫ ᱨᱮᱜᱮ ᱚᱲᱟᱜ ᱛᱟᱯᱮ ᱛᱟᱭᱛᱚ
ᱦᱮᱸ ᱥᱟᱭᱤᱰ ᱧᱚᱜ ᱨᱮ ᱢᱟᱱᱮ ᱥᱩᱨ ᱢᱟᱱᱮ ᱥᱟᱭᱤᱰ ᱢᱟᱱᱮ ᱡᱮ ᱵᱩᱨᱩ ᱞᱟᱛᱟᱨ ᱚᱱᱠᱟ ᱫᱚ ᱵᱟᱝᱼᱟ ᱠᱤᱪᱷᱩ ᱥᱟᱺᱜᱤᱧᱚᱜᱼᱟ ᱵᱟᱨ ᱯᱮ ᱠᱤᱞᱳᱢᱤᱴᱟᱨ
ᱵᱟᱨᱠᱮ ᱚᱱᱟ ᱫᱚ ᱥᱩᱨ ᱜᱮᱭᱟ ᱛᱚᱵᱳᱣᱛᱚ ᱛᱟᱦᱞᱮ ᱟᱯᱮᱭᱟᱜ ᱚᱱᱟ ᱦᱳᱭ ᱟᱯᱮᱭᱟᱜ ᱚᱱᱟ ᱨᱟᱥᱛᱟ ᱫᱷᱟᱨᱮ ᱫᱷᱟᱨᱮ ᱛᱮᱜᱮ ᱛᱚ ᱢᱟᱱᱮ ᱜᱟᱹᱰᱤ ᱠᱚ ᱡᱟᱢ ᱠᱚᱜᱼᱟ
ᱵᱟᱝ ᱟᱞᱮ ᱟᱞᱮᱭᱟᱜ ᱫᱷᱟᱨᱮ ᱛᱮᱫᱚ ᱵᱟᱝᱟ ᱟᱞᱮᱭᱟᱜ ᱫᱚ ᱠᱟᱹᱴᱤᱡ ᱮᱴᱟᱜ ᱫᱷᱟᱨᱮ ᱧᱚᱜ ᱢᱟᱱᱮ ᱵᱩᱨᱩ ᱨᱮᱱᱟᱜ ᱮᱴᱟᱜ ᱫᱷᱟᱨᱮ ᱟᱨ ᱨᱟᱥᱛᱟ ᱟᱞᱟᱫᱟ ᱡᱟᱦᱟᱸ ᱢᱮᱱ ᱨᱳᱰ ᱚᱱᱟ ᱫᱚ ᱠᱟᱹᱴᱤᱡ ᱟᱞᱟᱫᱟ ᱮᱴᱟᱜ ᱨᱳᱴ ᱟᱨ ᱟᱞᱮᱭᱟᱜ ᱟᱞᱮ ᱫᱚ ᱨᱩᱴ ᱢᱟᱱᱮ ᱢᱮᱱ ᱨᱳᱰ ᱫᱷᱟᱨᱮ ᱛᱮᱜᱮ ᱟᱞᱮᱭᱟᱜ ᱨᱳᱰ ᱦᱚᱸ ᱵᱚᱞᱚ ᱠᱟᱱᱟ ᱛᱚ ᱢᱮᱱ ᱨᱳᱰ ᱨᱮᱫᱚ ᱵᱟᱝ ᱠᱟᱱ ᱛᱟᱞᱮᱭᱟ ᱟᱞᱮ ᱚᱲᱟᱜ ᱫᱚ
ᱦᱳᱭ
ᱦᱟᱯᱮ ᱪᱮᱫ ᱪᱤᱠᱟᱹᱜ ᱠᱟᱱᱟ ᱜᱟᱯᱟ ᱢᱮᱭᱟᱝ ᱜᱮ ᱥᱮᱴᱮᱨᱮᱱᱟ ᱛᱚ ᱧᱮᱞᱧᱮᱞ ᱛᱮ
ᱦᱩᱸ ᱧᱮᱞ ᱧᱮᱞ ᱛᱮ ᱥᱮᱴᱮᱨᱮᱱ ᱜᱮᱭᱟ ᱦᱮᱸ
ᱦᱳᱭ
ᱪᱟᱞᱟᱣ ᱫᱚ ᱫᱚᱨᱠᱟᱨ ᱜᱮ ᱠᱟᱱ ᱛᱟᱵᱚᱱᱟ ᱪᱮᱫᱟᱜ ᱥᱮ ᱧᱮᱞᱟ ᱵᱩᱨᱩ ᱠᱚ ᱟᱨ ᱥᱟᱶ ᱵᱩᱜ ᱵᱩᱜ
ᱦᱤᱡᱩᱜᱼᱟ ᱟᱨ ᱱᱚᱰᱮ ᱥᱩᱨ ᱦᱩᱭ ᱠᱟᱛᱮ ᱵᱟᱝ ᱪᱟᱞᱟᱣ ᱦᱩᱭᱩᱜ ᱠᱟᱱᱟ
ᱦᱩᱸ ᱫᱮᱡ ᱟᱬᱜᱚ ᱦᱮᱸ ᱪᱟᱞᱟᱜ ᱟᱢ ᱫᱮᱡᱚᱜ ᱟᱢ ᱟᱨ ᱱᱤᱭᱟᱹ ᱵᱟᱨ ᱫᱚ ᱥᱤᱲᱤ ᱦᱚᱸᱠᱚ ᱵᱮᱱᱟᱣ ᱠᱟᱫᱟ ᱥᱮ ᱪᱮᱫ ᱫᱮᱡ ᱟᱬᱜᱚ ᱞᱟᱹᱜᱤᱫ ᱢᱟᱱᱮ ᱩᱱ ᱥᱚᱢᱚᱭ ᱜᱮ ᱠᱚ ᱧᱩᱨᱦᱩᱜ ᱟᱛᱚ
ᱵᱟᱝ ᱟᱸᱡᱚᱢᱚᱜ ᱠᱟᱱᱟ
ᱦᱮᱸ ᱦᱮᱛᱳᱜ ᱦᱮᱸ ᱟᱸᱡᱚᱢᱚᱜ ᱠᱟᱱᱟ ᱟᱸᱡᱚᱢ ᱫᱚ
ᱦᱩᱸ ᱢᱟᱡᱮ ᱢᱟᱡᱮ ᱴᱟᱣᱟᱨ ᱮ ᱰᱤᱥᱴᱟᱨᱵ ᱫᱟᱭ ᱴᱟᱣᱟᱨ ᱨᱮᱱᱟᱜ ᱫᱚ ᱯᱨᱳᱚᱵᱞᱮᱢ ᱜᱚᱴᱟ ᱜᱮ
ᱦᱮᱸ ᱦᱮᱸ ᱦᱮᱸ ᱚᱠᱟ ᱥᱚᱢᱚᱭ ᱚᱠᱟ ᱞᱮᱠᱟ ᱴᱟᱣᱟᱨ ᱠᱚᱫᱚ ᱢᱮᱱᱟᱜᱼᱟ ᱛᱚᱵᱮ ᱚᱠᱟ ᱥᱚᱢᱚᱭ ᱰᱤᱥᱴᱟᱵᱽ ᱜᱚᱫ ᱠᱟᱜ ᱠᱟᱱᱟᱭ ᱦᱩᱸ ᱦᱩᱸ ᱦᱳᱭ ᱦᱳᱭ ᱛᱟᱦᱚᱞᱮ ᱦᱤᱡᱩᱜ ᱯᱮ ᱱᱤᱭᱟᱹ ᱵᱟᱨ ᱵᱩᱨᱩ ᱵᱚᱸᱜᱟ ᱧᱮᱞ ᱤᱫᱤ ᱯᱮ ᱪᱮᱫ ᱞᱮᱠᱟ ᱚᱸᱰᱮᱱᱟᱜ ᱟᱹᱨᱤᱪᱟᱞᱤ ᱠᱚ ᱦᱮᱸ ᱥᱟᱶᱛᱮ ᱪᱮᱛᱟᱱ ᱨᱮ ᱪᱮᱫ ᱞᱮᱠᱟ ᱪᱮᱛᱟᱱ ᱠᱷᱚᱱ ᱞᱟᱛᱟᱨ ᱪᱮᱫ ᱞᱮᱠᱟ ᱧᱮᱞᱚᱜᱼᱟ
ᱢᱟᱱᱮ ᱡᱮ ᱠᱷᱩᱞ ᱞᱟᱛᱟ ᱯᱩᱨᱟᱹ ᱢᱩᱡ ᱞᱮᱠᱟ ᱦᱚᱸᱠᱚ ᱧᱮᱞᱚᱜᱼᱟ ᱫᱟᱨᱮ ᱯᱟᱞᱟ ᱢᱟᱛᱚ ᱚᱱᱮ ᱦᱩᱰᱤᱧ ᱦᱩᱰᱤᱧ ᱧᱮᱞᱚᱜᱼᱟ ᱟᱨ ᱠᱷᱮᱞᱱᱟ ᱯᱟᱛᱤ ᱜᱟᱹᱰᱤ ᱞᱮ ᱠᱟ ᱧᱮᱞᱚᱜᱼᱟ ᱵᱟᱥ ᱠᱚ ᱢᱟᱱᱮ ᱢᱤᱫ ᱫᱷᱟᱣᱮ ᱚᱱᱮ ᱞᱟᱦᱟᱛᱮ ᱥᱮᱱ ᱦᱩᱭ ᱠᱟᱱᱟ ᱛᱚ ᱛᱚᱠᱷᱚᱱ ᱫᱚ ᱯᱷᱳᱱ ᱠᱚ ᱵᱟᱝ ᱛᱟᱦᱮᱸ ᱠᱟᱱᱟ ᱟᱹᱰᱤ ᱠᱚᱥᱴᱚ ᱵᱩᱡ ᱠᱚᱜᱣᱟ ᱦᱚᱲ ᱫᱚ ᱫᱚᱢᱮ ᱠᱚ ᱯᱷᱳᱴ ᱴᱚᱜ-ᱟ ᱟᱨ ᱱᱤᱡᱮ ᱨᱟᱜ ᱫᱚ ᱢᱤᱫᱴᱟᱝ ᱯᱷᱳᱱ ᱦᱚᱸ ᱵᱟᱹᱱᱩᱜᱼᱟ ᱪᱮᱜᱠᱟ ᱵᱩᱡᱩᱜᱼᱟ᱾ ᱢᱟᱱᱮ ᱪᱮᱫ ᱪᱮᱛᱟᱱ ᱠᱷᱚᱱ ᱢᱤᱫᱴᱟᱝ ᱯᱷᱴᱳ ᱛᱩᱞ ᱦᱮᱸ ᱩᱱᱫᱤᱱ ᱯᱚᱨᱮᱢ ᱪᱟᱞᱟᱜᱼᱟ ᱢᱤᱫ ᱫᱷᱟᱣ ᱵᱟᱨ ᱫᱷᱟᱣᱮᱢ ᱪᱟᱞᱟᱜᱼᱟ᱾ ᱟᱨ ᱡᱩᱫᱤ ᱯᱷᱴᱳ ᱥᱨᱤᱛᱤ ᱵᱟᱝ ᱛᱟᱦᱮᱱ ᱛᱟᱢᱟ ᱛᱟᱦᱚᱞᱮ ᱪᱮᱫ᱾
ᱮᱠᱫᱚᱢ ᱮᱠᱫᱚᱢ ᱟᱨ ᱥᱤᱛᱤ ᱜᱮ ᱥᱤᱛᱤ ᱦᱟᱸᱜ ᱯᱩᱨᱩᱵ ᱞᱮᱠᱟ ᱞᱮᱠᱟ ᱛᱮᱫᱚᱢ ᱞᱟᱹᱭ ᱫᱟᱲᱮᱭᱟᱜᱼᱟ᱾ ᱡᱮ ᱤᱧᱫᱚ ᱦᱟᱸᱜ ᱤᱧ ᱪᱟᱞᱟᱣ ᱞᱮᱱᱟ ᱵᱟᱠᱷᱟᱱ ᱫᱚ ᱦᱟᱸᱜ
ᱦᱮᱸ ᱵᱟᱠᱷᱟᱡ ᱫᱚ ᱦᱩᱸ ᱟᱨ ᱞᱟᱦᱟ ᱛᱮᱫᱚ ᱚᱱᱚᱱᱠᱟ ᱯᱷᱳᱱ ᱠᱚ ᱵᱟᱝ ᱛᱟᱦᱮᱸ ᱠᱟᱱᱟ ᱛᱚ ᱦᱚᱲ ᱫᱚᱠᱚ ᱯᱷᱳᱴᱳᱜᱼᱟ ᱟᱨ ᱱᱤᱡᱮ ᱫᱚ ᱯᱚᱥᱛᱟᱜ ᱢᱮ ᱩᱱᱠᱩ ᱧᱮᱞᱛᱮ᱾
ᱦᱮᱸ ᱦᱮᱸ ᱟᱨ ᱪᱷᱟᱛᱟ ᱥᱮ ᱪᱮᱛᱟᱱ ᱠᱚᱞᱮ ᱫᱚ ᱟᱹᱰᱤ ᱪᱚᱨᱚᱠ ᱢᱟᱱᱮ ᱠᱟᱹᱴᱤᱡ ᱠᱟᱹᱴᱤᱡ ᱧᱮᱧᱟᱢ ᱠᱚᱛᱮ ᱩᱨᱩᱢ ᱛᱚ ᱫᱩᱨᱮᱨ ᱵᱮᱯᱟᱨ ᱵᱩᱡ ᱦᱚ ᱵᱟᱢ ᱚᱱᱮ ᱦᱚᱲ ᱦᱚᱸ ᱠᱟᱹᱴᱤᱡ ᱜᱤᱫᱽᱨᱟᱹ ᱠᱟᱱᱟᱭ ᱥᱮ ᱢᱟᱨᱟᱝ ᱜᱤᱫᱽᱨᱟᱹ ᱠᱟᱱᱟᱭ᱾
ᱦᱩᱸ
ᱦᱮᱸ ᱟᱪ ᱛᱟᱦᱚᱞᱮ ᱯᱟᱴᱟᱴ ᱪᱮᱫ ᱞᱟᱹᱭᱵᱤᱱ ᱞᱟᱹᱭ ᱵᱤᱱ?
ᱢᱮᱱᱫᱟᱹᱧ ᱟᱯᱮ ᱚᱸᱰᱮ ᱚᱲᱟᱜ ᱠᱷᱚᱱ ᱫᱚ ᱢᱟᱱᱮ ᱢᱮᱱ ᱨᱟᱥᱛᱟ ᱠᱚᱫᱚ ᱛᱤᱱᱟᱹᱜ ᱥᱟᱺᱜᱤᱧ ᱜᱮᱭᱟ ᱡᱟᱛᱟᱭᱟᱛ ᱚᱲᱟᱜ ᱦᱟᱱᱛᱮ ᱱᱟᱛᱮ ᱡᱟᱹᱨᱣᱲᱤ ᱯᱮ ᱥᱮᱱᱚᱜᱼᱟ᱾
ᱚᱱᱟ ᱫᱚ ᱦᱩᱭᱩᱜᱼᱟ ᱢᱚᱴᱟᱢᱩᱴᱤ ᱥᱟᱵ ᱠᱟᱜ ᱢᱮ ᱢᱤᱫ ᱠᱤᱞᱳᱢᱤᱴᱟᱨ᱾ ᱜᱟᱱ ᱦᱩᱭᱩᱜᱼᱟ ᱢᱤᱫ ᱠᱤᱞᱳᱢᱤᱴᱟᱨ ᱜᱟᱱ ᱜᱮ᱾
ᱚ ᱢᱟᱱᱮ ᱚᱱᱠᱟᱱ ᱡᱟᱭᱜᱟ ᱨᱮ ᱚᱲᱟᱜ ᱢᱮᱱᱟᱜ ᱛᱟᱯᱮᱭᱟ ᱛᱚ ᱡᱟᱦᱟᱸ ᱥᱮᱫ ᱪᱟᱞᱟᱣ ᱦᱩᱭᱱᱟ ᱛᱟᱲᱟᱢ ᱦᱩᱭᱩᱜ ᱛᱟᱯᱮᱭᱟ᱾
ᱦᱳᱭ ᱦᱳᱭ ᱟᱞᱮ ᱫᱚ ᱟᱫᱚ ᱨᱟᱥᱛᱟ ᱛᱮᱫᱚ ᱵᱟᱝᱞᱮ ᱦᱤᱡᱩᱜ ᱜᱮᱭᱟ ᱟᱞᱮ ᱫᱚ᱾ ᱚᱲᱟᱜ ᱛᱟᱲ ᱚᱱᱟ ᱵᱤᱨ ᱵᱤᱨ ᱛᱮᱜᱮᱞᱮ ᱛᱟᱲᱟᱢ ᱠᱟᱜᱼᱟ ᱨᱟᱥᱛᱟ ᱢᱮᱱᱟᱜᱼᱟ ᱟ ᱨᱟᱥᱛᱟ ᱫᱚ ᱵᱩᱨᱩ ᱦᱮᱡ ᱞᱟᱹᱜᱤᱫ ᱫᱚ ᱟᱭᱢᱟ ᱨᱟᱥᱛᱟ᱾ ᱚᱱᱠᱟ ᱵᱤᱨ ᱵᱤᱨ ᱛᱮ ᱡᱟᱦᱟᱸ ᱫᱚ ᱥᱟᱭᱠᱮᱞ ᱨᱟᱥᱛᱟ ᱥᱮ ᱛᱟᱲᱟᱝ ᱨᱟᱥᱛᱟ ᱚᱱᱠᱟᱱᱟᱜ ᱢᱮᱱᱟᱜᱼᱟ᱾ ᱦᱩᱸ
ᱛᱚ ᱢᱮᱱᱟᱜ ᱨᱮᱦ ᱥᱚᱲ ᱢᱮᱱ ᱨᱟᱥᱛᱟ ᱥᱟᱭᱤᱰ ᱨᱮᱜᱮ ᱚᱱᱟ ᱠᱷᱟᱹᱛᱤᱨ ᱜᱟᱹᱰᱤ ᱠᱚᱦ ᱟᱸᱡᱚᱢᱚᱜ ᱠᱟᱱᱟ᱾ ᱟᱨ ᱚᱱᱠᱟᱛᱮ ᱥᱟᱨᱟᱠᱷᱚᱱᱜᱮ ᱵᱟᱥ ᱚᱴᱳ ᱢᱟᱱᱮ ᱥᱚᱵᱽ ᱥᱚᱢᱚᱭ ᱜᱮ ᱪᱟᱞᱟᱜᱼᱟ ᱪᱚᱵᱽᱵᱤᱥ ᱜᱷᱚᱱᱴᱟ᱾ ᱡᱚᱠᱷᱚᱱ ᱜᱮᱢ ᱩᱰᱩᱠ ᱱᱟᱢ ᱜᱟᱹᱰᱤ ᱨᱮᱢ ᱫᱮᱡ ᱮᱱᱟᱢ ᱪᱟᱭᱱᱟᱢ ᱢᱟᱱᱮ ᱦᱟᱱᱛᱮ ᱱᱟᱛᱮ ᱪᱟᱞᱟ ᱫᱚ ᱠᱳᱚᱱᱳ ᱵᱟᱞᱮ ᱯᱨᱚᱵᱞᱮᱢᱚᱜᱼᱟ᱾
ᱦᱳᱭ ᱦᱳᱭ, ᱦᱳᱭ ᱟᱫᱚ ᱟᱞᱮᱭᱟᱜ ᱫᱚ ᱱᱚᱝᱠᱟ ᱥᱟᱺᱜᱤᱧ ᱧᱚᱜ ᱜᱮᱛᱟᱞᱮᱭᱟ᱾ ᱦᱮᱸ ᱛᱟᱦᱚᱞᱮ ᱯᱟᱲᱟ ᱪᱟᱞᱟᱣ ᱞᱮᱱ ᱫᱚᱵᱤᱱ ᱛᱟᱦᱚᱞᱮ ᱚᱱᱛᱮ ᱯᱟᱲᱟᱜᱷᱟᱴ ᱥᱮᱫ ᱵᱤᱱ ᱪᱟᱞᱟᱣ ᱞᱮᱱᱟ ᱥᱮ ᱵᱟᱝ?
ᱦᱩᱸ ᱮᱠᱫᱚᱢ ᱮᱱᱮᱡ ᱦᱚᱴᱚ ᱠᱟᱛᱮᱜ ᱞᱤᱧ ᱦᱮᱡ ᱮᱱᱟ ᱠᱤᱱᱛᱩ ᱥᱨᱤ ᱛᱤ ᱫᱚ ᱵᱟᱹᱱᱩᱜ ᱛᱟᱹᱟᱞᱤᱧᱟ᱾
ᱦᱮᱸ ᱦᱮᱸᱮᱸ ᱦᱳᱭᱯᱟᱸᱲᱮ ᱚᱸᱰᱮ ᱮᱱᱮᱡ ᱥᱟᱶᱛᱮ ᱚᱸᱰᱮ ᱦᱚᱸᱛᱚ ᱟᱭᱢᱟ ᱞᱮᱠᱟᱱ ᱡᱤᱞ ᱨᱮᱱᱟᱜ ᱯᱤᱴᱷᱟᱹ ᱠᱚ ᱧᱟᱢᱚᱜᱼᱟ ᱦᱮᱸ ᱵᱟᱝ᱾
ᱚᱱᱟᱫᱚ ᱵᱟᱹᱞᱤᱧ ᱵᱟᱰᱟᱭᱟ ᱛᱚ ᱚᱠᱟ ᱠᱚᱨᱮ ᱧᱟᱢᱚᱜᱼᱟ ᱱᱤᱭᱟᱹ ᱫᱷᱟᱣ ᱫᱚ ᱚᱱᱟ ᱠᱚᱨᱮ ᱞᱤᱧ ᱥᱮᱸᱫᱽᱨᱟ ᱟᱹᱜᱩᱭᱟᱦᱟᱜ ᱠᱟᱱᱟ ᱯᱮᱥᱮ ᱢᱚᱱᱮ ᱠᱟᱫᱟᱞᱤᱧ ᱫᱚ ᱪᱮᱫ ᱠᱚ ᱧᱟᱢᱚᱜᱼᱟ᱾
ᱯᱟᱲᱟ ᱜᱷᱟᱴ ᱨᱮᱜᱮ ᱧᱟᱢᱚᱜᱼᱟ ᱱᱚᱸᱰᱮ ᱫᱚ ᱦᱟᱸᱜ ᱵᱩᱨᱩ ᱞᱟᱛᱟᱨ ᱨᱮᱫᱚ ᱦᱟᱸᱜ ᱦᱮᱸ ᱚᱱᱠᱟᱱᱟᱜ ᱤᱭᱟᱹ ᱫᱚᱠᱟᱱ ᱠᱚᱫᱚ ᱵᱟᱝ ᱛᱟᱦᱮᱱᱟ ᱡᱟᱦᱟᱸ ᱡᱚᱢᱟᱜ ᱫᱚᱠᱟᱱ ᱠᱚᱫᱚᱧ ᱛᱟᱦᱮᱱᱟ ᱛᱚ ᱟᱨ ᱚᱱᱟ ᱯᱤᱴᱷᱟᱹ ᱯᱤᱴᱷᱟᱹ ᱠᱚᱫᱚ ᱚᱸᱰᱮ ᱫᱚ ᱵᱟᱠᱚ ᱤᱥᱤᱱ ᱜᱮᱭᱟ ᱦᱟᱸᱰᱮ ᱜᱮ ᱯᱟᱟᱲᱲᱟ ᱜᱷᱟᱴ ᱨᱮᱜᱮ ᱚᱸᱰᱮ ᱡᱷᱚᱛᱚ ᱱᱚᱸᱰᱮ ᱟᱬᱜᱩ ᱛᱚᱲᱟ ᱦᱟᱸᱜ ᱛᱚ ᱦᱟᱸᱰᱮ ᱜᱮᱠᱚ ᱪᱟᱞᱟᱜᱼᱟ ᱛᱚ ᱚᱸᱰᱮ ᱜᱮ ᱡᱷᱚᱛᱚ ᱞᱮᱠᱟᱱ ᱠᱤᱪᱨᱤᱤᱡ ᱠᱚᱦᱚᱸ ᱠᱚ ᱟᱹᱜᱩᱭᱟ ᱦᱮᱸ ᱵᱟᱝ᱾
ᱦᱸ ᱦᱮᱸ ᱴᱟᱢᱟᱠ ᱛᱩᱢᱫᱟᱜ ᱡᱷᱩᱫᱟᱹ ᱜᱮᱠᱚ ᱠᱤᱨᱤᱧᱟ ᱱᱚᱰᱮ ᱟᱹᱜᱩᱭᱟ ᱠᱚ᱾
ᱦᱮᱸ ᱟᱹᱞᱤᱧ ᱚᱱᱟ ᱠᱚᱨᱮ ᱠᱷᱚᱱ ᱜᱮ ᱟᱞᱮ ᱠᱚᱫᱚ ᱦᱟᱱᱮ ᱡᱟᱦᱟᱸ ᱤᱭᱟᱹ ᱨᱮᱱᱟᱜ ᱴᱩᱯᱤ ᱠᱚ ᱦᱮᱸ ᱚᱱᱟ ᱠᱚᱦᱚᱸ ᱟᱞᱮ ᱚᱱᱟ ᱥᱩᱨ ᱥᱩᱯᱩᱨ ᱟ ᱟᱹᱛᱩ ᱠᱚᱨᱮᱱ ᱜᱮᱠᱚ ᱟᱠᱷᱨᱤᱧ ᱵᱟᱲᱟᱭᱟ ᱚᱱᱟ ᱡᱟᱦᱟᱸ ᱢᱩᱨᱩᱫ ᱥᱟᱠᱟᱢ ᱨᱮᱱᱟᱜ ᱟᱥᱟᱲ ᱵᱚᱸᱜᱟ ᱚᱱᱟ ᱴᱩᱯᱤ ᱦᱚᱨᱚᱜ ᱠᱟᱛᱮᱜ ᱥᱤᱭᱳᱜ ᱵᱟᱠᱷᱨᱟ ᱛᱟᱯᱚᱨᱮ ᱜᱩᱸᱜᱩ ᱦᱚᱸ ᱧᱟᱢᱚᱜ-ᱟ
ᱦᱮᱸ ᱦᱮᱸ
ᱦᱳᱭ ᱦᱳᱭ
ᱟᱞᱤᱧ ᱫᱚ ᱛᱩᱢᱫᱟᱜ ᱠᱤᱨᱤᱧ ᱤᱪᱪᱷᱟᱹ ᱢᱮᱱᱟᱜ ᱛᱟᱞᱤᱧᱟ ᱚᱸᱰᱮ ᱠᱷᱚᱱ ᱛᱩᱢᱫᱟᱜ ᱠᱤᱨᱤᱧ ᱚᱸᱰᱮ ᱠᱚᱢ ᱫᱟᱢ ᱛᱮ ᱧᱟᱢᱚᱜ ᱜᱮᱭᱟ ᱥᱮ
ᱦᱮᱸ ᱦᱮᱸ ᱦᱮᱸ ᱚᱱᱟ ᱠᱚᱢ ᱫᱟᱢ ᱛᱮᱜᱮ ᱧᱟᱢᱚᱜ-ᱟ ᱚᱱᱟ ᱫᱚ ᱛᱩᱢᱫᱟᱜ ᱠᱚᱦᱚᱸ ᱛᱩᱢᱟᱜᱮ ᱚᱱᱟ ᱠᱚ ᱚᱱᱮ ᱚᱱᱟ ᱠᱷᱟᱹᱛᱤᱨ ᱛᱮᱜᱮ ᱛᱚ ᱟᱵᱚ ᱱᱚᱜ ᱱᱚᱣᱟ ᱯᱚᱨᱚᱵᱽ ᱠᱚᱫᱚ ᱫᱚᱨᱠᱟᱨ ᱜᱮᱛᱟᱵᱚᱱ ᱪᱮᱫᱟᱜ ᱥᱮ ᱦᱟᱸᱜ ᱧᱮᱞ ᱵᱤᱱ ᱡᱟᱦᱟᱱᱟᱜ ᱜᱮ ᱫᱚᱨᱠᱟᱨ ᱦᱩᱭᱩᱜ ᱚᱱᱠᱟᱱᱟᱜ ᱯᱚᱨᱚᱵᱽ ᱯᱟᱛᱮ ᱪᱟᱞᱟᱣ ᱞᱮᱠᱷᱟᱱ ᱫᱚᱢ ᱧᱟᱢ ᱜᱮᱭᱟ ᱡᱟᱦᱟᱱᱟᱜ ᱯᱚᱛᱚᱵ ᱠᱚ ᱦᱩᱭᱩᱜ ᱟᱨ ᱡᱟᱦᱟᱱᱟᱜ ᱡᱤᱱᱤᱥ ᱠᱚᱜᱮ ᱡᱟᱦᱱᱟᱜ ᱜᱮ ᱠᱟᱹᱢᱤ ᱨᱮᱱᱟᱜ ᱚᱱᱮ ᱡᱷᱚᱛᱚ ᱜᱮ ᱚᱱᱟ ᱠᱚᱨᱮ ᱧᱟᱢᱟ ᱡᱮᱢᱚᱱ ᱠᱟᱹᱴᱟᱹᱨᱤ ᱾ ᱵᱷᱤᱱᱴᱤ ᱫᱟᱛᱨᱚᱢ ᱠᱩᱰᱤ ᱦᱮᱸ ᱦᱮᱸ
ᱢᱟᱱᱮ ᱪᱮᱫ ᱠᱚ ᱧᱟᱢᱚᱜ-ᱟ ᱡᱟᱜᱮ ᱵᱚᱛᱤ ᱡᱷᱚᱛᱚ ᱠᱚ ᱟᱹᱜᱩᱭᱟ ᱦᱮᱸᱥᱮ
ᱦᱮᱸ ᱦᱮᱸᱦᱮᱸ ᱦᱳᱭ ᱚᱱᱟᱛᱮ ᱚᱱᱟ ᱠᱚᱫᱚ ᱫᱚᱨᱠᱟᱨ ᱟᱨ ᱱᱚᱛ ᱛᱟᱦᱚᱞᱮ ᱤᱭᱟᱹ ᱥᱮᱫ ᱵᱮᱱ ᱦᱮᱡ ᱵᱟᱲᱟ ᱟᱠᱟᱱᱟ ᱥᱤᱞᱫᱟᱹ ᱯᱟᱛᱟ ᱡᱟᱦᱟᱸ ᱫᱚ
ᱵᱩᱨᱩ ᱵᱚᱸᱵᱟ ᱤᱭᱟᱹ ᱯᱟᱴᱟᱵᱤᱸᱫᱟᱹ ᱦᱮᱸ ᱢᱤᱫ ᱫᱷᱟᱣ ᱚᱱᱟ ᱛᱚ ᱩᱱ ᱥᱚᱢᱚᱭ ᱜᱮ ᱡᱚᱛᱷᱚ ᱜᱮ ᱞᱟᱦᱟ ᱛᱮ ᱢᱟᱱᱮ ᱜᱤᱫᱽᱨᱟᱹ ᱢᱟᱱᱮ ᱡᱚᱠᱷᱚᱱ ᱯᱷᱳᱱ ᱠᱚ ᱵᱟᱝ ᱛᱟᱦᱮᱸ ᱠᱟᱱᱟ ᱛᱚᱠᱷᱚᱱ ᱦᱚᱲ ᱠᱚ ᱤᱫᱤ ᱞᱮᱫ ᱞᱤᱧᱟᱹ ᱛᱚᱠᱷᱚᱱ ᱩᱱᱠᱩ ᱥᱟᱶ ᱪᱟᱞᱟᱣ ᱦᱩᱭ ᱞᱮᱱᱟ ᱚᱱᱠᱟ
ᱚ ᱦᱳᱭ ᱛᱟᱦᱞᱮ ᱱᱮᱛᱟᱨ ᱫᱚ ᱟᱨᱦᱚ ᱟᱨᱦᱚ ᱟᱨᱦᱚ ᱱᱮᱛᱟᱨ ᱫᱚ ᱞᱟᱦᱟ ᱛᱚᱠᱷᱚᱱ ᱫᱚ ᱟᱨᱚ ᱵᱮᱥᱤ ᱠᱚ ᱦᱚᱲᱚᱜ ᱠᱟᱱᱟ ᱚᱱᱟ ᱫᱚ ᱱᱮᱛᱟᱨ ᱫᱚ
ᱢᱟᱱᱮ ᱞᱟᱦᱟᱛᱮ ᱥᱮᱱ ᱵᱟᱲᱟ ᱦᱳᱭ ᱟᱠᱟᱱᱟ ᱛᱚ ᱟᱫᱚ ᱥᱮᱨᱚᱠᱚᱢ ᱫᱚ ᱩᱭᱦᱟᱹᱨ ᱠᱚᱫᱚ ᱩᱱᱟᱹᱜ ᱵᱟᱹᱱᱩᱜᱼᱟ ᱾ ᱢᱟᱱᱮ ᱯᱟᱴᱟᱵᱤᱫᱟᱹ ᱨᱮ ᱪᱟᱞᱟᱣ ᱦᱳᱭ ᱠᱟᱱᱟ ᱚᱸᱰᱮ ᱦᱚᱸ ᱮᱱᱮᱡ ᱵᱟᱲᱟ ᱦᱳᱭ ᱠᱟᱱᱟ ᱾ ᱛᱟᱯᱚᱨᱮ ᱵᱩᱨᱩ ᱵᱚᱸᱜᱟ ᱨᱮ ᱪᱟᱞᱟᱣ ᱦᱳᱭ ᱟᱠᱟᱱᱟ ᱚᱸᱰᱮ ᱦᱚᱸ ᱮᱱᱮᱡ ᱵᱟᱲᱟ ᱦᱳᱭ ᱟᱠᱟᱱᱟ ᱾
ᱦᱳᱭ ᱦᱳᱭ ᱮᱱᱮᱡ ᱵᱟᱲᱟᱭ ᱟᱵᱚᱣᱟᱜ ᱨᱟᱹᱥᱠᱟᱹ ᱫᱚ ᱚᱱᱟ ᱠᱚᱨᱮ ᱜᱮ ᱵᱤᱥᱤ ᱨᱟᱹᱥᱠᱟᱹ ᱧᱟᱢᱚᱜᱼᱟ ᱾ ᱴᱷᱤᱠ ᱟᱪᱷᱮ ᱟᱭᱢᱟ ᱾
ᱟᱭᱢᱟ ᱟᱭᱢᱟ ᱦᱚᱲ ᱠᱚ ᱡᱟᱣᱨᱟᱜᱼᱟ, ᱛᱟᱨᱯᱚᱨᱮ ᱩᱱᱠᱩᱣᱟᱜ ᱨᱚᱲ ᱱᱩᱠᱩᱣᱟᱜ ᱨᱚᱲ ᱢᱤᱫᱴᱟᱱ ᱯᱚᱨᱤᱪᱚᱭᱚᱜᱼᱟᱢ ᱛᱟᱯᱚᱨᱮ ᱟᱵᱚ ᱫᱤᱥᱚᱢ ᱢᱟ ᱛᱚ ᱩᱱᱟᱹᱜ ᱢᱟᱨᱟᱝ ᱫᱤᱥᱚᱢ ᱥᱮ ᱚᱠᱟ ᱥᱮᱫ ᱪᱮᱜᱼᱠᱟ ᱠᱚ ᱨᱚᱲᱟ ᱟᱞᱟᱫᱟ ᱟᱞᱟᱫᱟ ᱠᱚ ᱨᱚᱲᱟ ᱠᱟᱹᱴᱤᱡ ᱢᱤᱫᱴᱟᱝ ᱵᱷᱟᱜᱮ ᱵᱩᱡᱷᱽ ᱟ, ᱡᱚᱠᱷᱚᱱ ᱮᱢ ᱨᱚᱲᱟ ᱩᱱᱠᱩ ᱥᱟᱶᱛᱮ ᱟᱠ ᱤᱥ ᱟᱯᱮ ᱱᱚᱝᱠᱟ ᱯᱮ ᱨᱚᱲᱟ ᱾ ᱦᱮᱸ ᱨᱚᱲ ᱞᱮᱠᱷᱟᱱ ᱢᱤᱫᱴᱟᱝ ᱵᱷᱟᱜᱮ ᱵᱩᱡᱷᱟᱹᱜᱼᱟ ᱾
ᱦᱳᱭ ᱦᱳᱭ ᱦᱳᱭ ᱮᱠᱫᱚᱢ ᱮᱠᱫᱚᱢ ᱚᱱᱟ ᱫᱚ ᱦᱮᱸᱜᱮ ᱚᱱᱟ ᱞᱟᱹᱜᱤᱫ ᱜᱮ ᱟᱵᱚ ᱫᱚ ᱚᱱᱟ ᱦᱚᱲ ᱯᱚᱨᱚᱵᱽ ᱠᱚ ᱪᱟᱞᱟᱜ ᱟᱵᱚᱱ ᱦᱚᱲ ᱥᱟᱞᱟᱜ ᱧᱟ ᱯᱟᱢ ᱨᱚᱯᱚᱲ ᱥᱟᱶᱛᱮ ᱩᱱᱠᱩᱣᱟᱜ ᱟᱹᱨᱤᱪᱟᱹᱞᱤ ᱠᱚᱦᱚᱸ ᱵᱚᱱ ᱵᱟᱲᱟᱭᱟ ᱾ ᱩᱱᱠᱩ ᱫᱚ ᱦᱟᱸᱜ ᱪᱮᱫ ᱞᱮᱠᱟ ᱵᱮᱵᱚᱦᱟᱨ ᱛᱟᱠᱚᱣᱟ ᱥᱮ ᱟᱵᱚ ᱥᱮᱱᱟᱜ ᱵᱮᱵᱚᱦᱟᱨ ᱩᱱᱠᱩ ᱦᱚᱸ
ᱨᱚᱲ ᱫᱚ ᱨᱚᱲ ᱦᱩᱭᱩᱜᱼᱟ ᱥᱮ ᱛᱚᱵᱮ ᱛᱚ ᱢᱤᱫᱴᱟᱝ ᱵᱷᱟᱜᱮ ᱵᱩᱡᱷᱩᱜᱼᱟ
ᱦᱩᱸ ᱦᱩᱸ ᱾ ᱮᱠᱫᱚᱢ ᱪᱟᱞᱟᱣ ᱠᱟᱛᱮᱜ ᱡᱩᱫᱤᱢ ᱠᱚᱭᱚᱜ ᱵᱟᱲᱟ ᱠᱟᱛᱮ ᱦᱚᱸ ᱨᱩᱣᱟᱹᱲ ᱦᱤᱡᱩᱜ ᱟᱢ ᱚᱱᱟ ᱛᱮᱜᱮ ᱟᱨᱠᱤ ᱵᱩᱡᱽ ᱟᱢ
ᱮᱸ ᱦᱮᱸᱜ ᱚᱱᱠᱟ ᱫᱚ ᱢᱤᱫᱴᱟᱝ ᱨᱟᱹᱥᱠᱟᱹ ᱦᱚᱸ ᱵᱟᱝ ᱵᱩᱡᱷᱟᱹᱜᱼᱟ ᱵᱟᱝ ᱛᱚᱵᱮ ᱛᱚ ᱞᱟᱹᱭᱟ ᱱᱩᱠᱩ ᱦᱚᱲ ᱥᱮᱫ ᱤᱧ ᱧᱟᱯᱟᱢ ᱞᱮᱱᱟ ᱱᱚᱝᱠᱟ ᱠᱚ ᱨᱚᱲᱟ ᱱᱚᱝ ᱦᱮᱸᱥᱮ ᱚᱱᱟᱴᱟᱜ ᱢᱤᱫᱴᱟᱱ ᱚᱲᱟᱜ ᱦᱮᱡ ᱠᱟᱛᱮᱫ ᱞᱟᱹᱭ ᱜᱟᱱᱚᱜᱼᱟ ᱾
ᱦᱩᱸ ᱦᱩᱸ ᱾
ᱵᱷᱟᱜᱮ ᱵᱩᱡᱩᱜᱼᱟ ᱾ ᱚᱱᱟ ᱠᱚ
ᱦᱩᱸ ᱦᱩᱸ ᱟᱫᱚ ᱚᱱᱟ ᱦᱚᱸ ᱵᱟᱢ ᱵᱩᱡᱷᱟᱹᱜᱼᱟ ᱵᱟᱰᱟᱭᱟᱢ ᱵᱟᱲᱟᱭᱟᱢ ᱡᱮ ᱚᱱᱛᱮ ᱫᱚ ᱚᱱᱛᱮᱱ ᱦᱚᱲ ᱠᱚᱫᱚ ᱱᱚᱝᱠᱟ ᱠᱚ ᱨᱚᱲᱟ ᱥᱮ ᱱᱚᱣᱟ ᱫᱚ ᱱᱚᱣᱟ ᱠᱚ ᱢᱮᱛᱟᱜᱼᱟ ᱥᱮ ᱦᱟᱱᱟ ᱫᱚ ᱦᱟᱝᱠᱟ ᱠᱚ ᱢᱮᱛᱟᱜᱼᱟ, ᱦᱮᱸ ᱵᱟᱝ
ᱢᱤᱫᱴᱟᱝ ᱱᱚᱱᱛᱮ ᱟᱞᱟᱫᱟ ᱦᱟᱱᱛᱮ ᱟᱞᱟᱫᱟ ᱟᱫᱚ ᱚᱱᱛᱮᱱᱟᱜ ᱢᱤᱫᱴᱟᱝ ᱥᱮᱬᱟ ᱟᱹᱜᱩ ᱚᱱᱠᱟ ᱥᱮᱬᱟ ᱠᱮᱫᱟᱢ ᱱᱟᱣᱟ ᱡᱤᱱᱤᱥ ᱢᱤᱫᱴᱟᱝ
ᱦᱮᱸ ᱦᱮᱸ ᱾
ᱟᱨᱚ ᱚᱱᱠᱟ ᱚᱠᱟ ᱠᱚᱨᱮ ᱫᱟᱬᱟ ᱵᱤᱱ ᱦᱮᱡ ᱟᱠᱟᱱᱟ ᱥᱮ ᱟᱯᱮ ᱥᱮᱫ ᱫᱚ ᱪᱮᱫ ᱠᱚ ᱦᱩᱭᱩᱜ ᱜᱮ ᱪᱮᱫ ᱯᱨᱚᱵ?
ᱟᱞᱮ ᱥᱮᱫ ᱫᱚ ᱥᱮᱨᱚᱠᱚᱢ ᱫᱚ ᱪᱮᱫ ᱯᱚᱨᱚᱵᱽ ᱠᱚ ᱵᱟᱝ ᱦᱳᱭᱳᱜᱼᱟ ᱾ ᱡᱚᱛᱚ ᱜᱮᱛᱚ ᱟᱯᱮ ᱫᱤᱥᱚᱢ ᱥᱮᱫ ᱜᱮ ᱦᱳᱭᱳᱜᱼᱟ, ᱟᱫᱚ ᱚᱱᱟᱜᱮ ᱥᱟᱺᱜᱤᱧ ᱮᱫ ᱞᱮᱭᱟ, ᱪᱤᱠᱟᱹ ᱛᱮᱞᱮ ᱪᱟᱞᱟᱜᱼᱟ? ᱤᱪᱪᱷᱟᱹ ᱢᱟᱛᱚ ᱢᱮᱱᱟᱜᱼᱟ ᱯᱩᱨᱟᱹ ᱢᱚᱱᱮ ᱦᱳᱭᱳᱜ ᱠᱟᱱᱟ ᱫᱟᱹᱲ ᱠᱟᱛᱮᱧ ᱫᱮᱡᱚᱜᱼᱟ ᱾
ᱦᱮᱸ ᱚᱱᱟ ᱫᱚ ᱢᱚᱱᱮ ᱦᱳᱭᱳᱜᱼᱟ ᱾ ᱛᱚᱵᱮ ᱫᱮᱡ ᱫᱚ ᱵᱟᱝ